ᱥᱟᱨ ᱫᱝ ᱥᱟᱨ
ᱦᱮᱸ ᱨᱚᱲ ᱟᱡᱚᱢᱚᱜ ᱠᱟᱱᱟ
ᱦᱮᱸ ᱦᱮᱸ ᱟᱸᱡᱚᱢ ᱚᱜ ᱠᱟᱱ ᱜᱮᱭᱟ
ᱟᱪᱪᱷᱟ ᱪᱮᱫ ᱠᱚ ᱪᱤᱠᱟᱹ ᱵᱟᱭ ᱦᱟᱜ ᱠᱟᱱᱟ ᱛᱟᱦᱞᱮ ᱱᱤᱛᱳᱜ ᱫᱚ ᱦᱩᱸ ᱱᱤᱭᱟᱹ ᱜᱷᱟᱲᱤ ᱫᱚ ᱵᱮᱥ ᱵᱟᱲᱟ ᱜᱮ ᱟᱫᱚ ᱟᱢᱜᱮ ᱚᱠᱟ ᱞᱮᱠᱟ
ᱦᱳᱭ ᱵᱮᱥ ᱵᱮᱥ ᱵᱟᱲᱟ ᱜᱮ
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱚ ᱱᱤᱛᱚᱜ ᱫᱚ
ᱱᱮᱛᱚᱜ ᱫᱚ ᱡᱤᱨᱟᱹᱣ ᱦᱩᱭ ᱟᱠᱟᱱᱟ ᱥᱤᱛᱩᱝ ᱟᱹᱰᱤ ᱡᱳᱨ ᱵᱩᱡᱷᱟᱹᱜ ᱠᱟᱱᱟ ᱟᱫᱚ ᱱᱤᱛᱚᱜ ᱫᱚ ᱡᱤᱨᱟᱹ ᱦᱩ ᱟᱠᱟᱱᱟ ᱚᱲᱟᱜ ᱨᱮᱜᱮ
ᱪᱛᱷᱟ ᱛᱟᱦᱚᱞᱮ ᱠᱷᱟᱱ ᱱᱚᱣᱟ ᱠᱟᱛᱟᱨᱭᱟ ᱟᱹᱰᱤ ᱡᱳᱨ ᱥᱤᱛᱩᱝ ᱵᱩᱡᱷᱟᱹᱜ ᱠᱟᱱᱟ ᱟᱨ ᱯᱟᱝᱠᱷᱟ ᱦᱚᱭ ᱢᱟ ᱥᱟᱜᱮ ᱞᱚᱞᱚᱜ ᱜᱮ ᱵᱩᱡᱷᱟᱹᱜ ᱠᱟᱱᱟ ᱦᱮᱸ ᱯᱟᱝᱠᱷᱟ ᱦᱚᱭ ᱢᱚᱸᱡᱽ ᱵᱟᱝ ᱵᱩᱡᱷᱟᱹᱜ ᱠᱟᱱᱟ ᱵᱟᱝ
ᱵᱟᱝ ᱵᱟᱝ
ᱦᱳᱭ ᱟᱫᱚ ᱛᱟᱦᱚᱞᱮ ᱟᱯᱮ ᱚᱱᱛᱮ ᱚᱱᱟ ᱦᱩᱞ ᱢᱟᱦᱟ ᱨᱮᱱᱟᱜ ᱚᱠᱟ ᱞᱮᱠᱟ ᱥᱟᱹᱛ ᱥᱟᱯᱲᱟᱣ ᱪᱟᱜ ᱠᱟᱱᱟ
ᱦᱩᱞ ᱢᱟᱦᱟ ᱫᱚ ᱱᱮᱥ ᱫᱚ ᱦᱟᱜ ᱟᱹᱰᱤ ᱵᱮᱥ ᱛᱮᱜᱮ ᱢᱟᱱᱟᱣ ᱦᱩᱭᱩᱜᱼᱟ ᱱᱮᱥ ᱫᱚ ᱦᱟᱸᱜ ᱟᱹᱰᱤ ᱯᱨᱳᱜᱨᱟᱢ ᱵᱮᱥ ᱥᱟᱯᱲᱟᱣ ᱦᱩᱭ ᱟᱠᱟᱱ ᱜᱮᱭᱟ ᱢᱚᱸᱡᱽ ᱧᱚᱜ ᱜᱮ ᱟ ᱟᱯᱮ ᱥᱮᱫ ᱪᱮᱫ ᱞᱮᱠᱟ ᱪᱮᱫ ᱨᱮᱱᱟᱜ ᱪᱮᱜ ᱵᱤᱱᱢᱮᱱ
ᱱᱟᱥᱮ ᱨᱮᱞᱤ ᱦᱚᱸ ᱦᱩᱭᱩᱜ ᱜᱮᱭᱟ ᱵᱚᱸᱜᱟ ᱵᱩᱨᱩ ᱦᱩᱭᱩᱜᱼᱟ ᱚᱱᱟ ᱥᱟᱶᱛᱮ ᱛᱟᱨᱯᱚᱨᱮ ᱨᱮᱞᱤ ᱠᱚ ᱦᱩᱭᱩᱜᱼᱟ ᱟᱨᱠᱤ ᱛᱟᱲᱟᱢ ᱚᱱᱠᱟ ᱦᱟᱛᱚ ᱟᱞᱮ ᱱᱚᱸᱰᱮ ᱫᱚ ᱦᱟᱸᱜ ᱥᱚᱢᱟᱱ ᱱᱚᱼᱟ ᱛᱚ ᱟᱯᱮ ᱚᱸᱰᱮ ᱡᱟᱦᱟᱸ ᱞᱮᱠᱟᱢ ᱞᱟᱹᱭ ᱠᱮᱜ-ᱟ ᱡᱮ ᱟᱸ ᱡᱟᱠ ᱡᱚᱢᱚᱠ ᱫᱚ ᱦᱩᱭᱩᱜᱼᱟ ᱚᱱᱛᱮ ᱟᱨᱚ ᱡᱟᱦᱟᱸ ᱯᱨᱳᱜᱨᱟᱢ ᱮᱢ ᱞᱟᱹᱭ ᱠᱮᱫ-ᱟ ᱟᱫᱚ ᱪᱮᱫ ᱞᱮᱠᱟᱱᱟᱜ ᱯᱨᱳᱜᱨᱟᱢ ᱦᱩᱭᱩᱜᱼᱟ ᱜᱚᱢᱠᱮ
ᱚᱱᱟ ᱡᱟᱦᱟ ᱫᱚ ᱤᱥᱯᱳᱴ ᱠᱚᱜᱮ ᱟᱵᱚ ᱛᱤᱨᱞᱟᱹ ᱠᱚᱣᱟᱜ ᱠᱚᱨᱟᱣ ᱠᱩᱲᱤ ᱜᱤᱫᱽᱨᱟᱹ ᱯᱤᱫᱽᱨᱟᱹ ᱡᱚᱛᱚ ᱚᱱᱟ
ᱨᱚᱲ ᱵᱟᱝ ᱟᱸᱡᱚᱢ ᱠᱟᱱᱟ ᱞᱟᱹᱭ ᱢᱮ
ᱪᱮᱜᱠᱟ ᱪᱚ ᱜᱚᱢᱠᱮ ᱵᱟᱝᱟᱡᱢᱚᱜ ᱠᱟᱱᱟ..
ᱚ ᱦᱮᱸ ᱟᱫᱚ ᱚᱱᱟ ᱵᱷᱤᱛᱤᱨ ᱨᱮᱜᱮ ᱪᱮᱫ ᱪᱤᱠᱟᱹᱜ ᱠᱟᱱᱟ ᱚᱱᱟ ᱫᱚ ᱦᱟᱸᱜ ᱵᱟᱵᱚᱱ ᱞᱟᱹᱭ ᱫᱟᱲᱮᱭᱟᱜ ᱠᱟᱱᱟ ᱵᱟᱝ
ᱴᱷᱤᱠ ᱴᱷᱤᱠ ᱟᱫᱚ ᱢᱟᱱᱮ ᱟᱸᱜ ᱯᱟᱹᱲ ᱛᱩᱧ ᱦᱩᱭᱩᱜᱼᱟ
ᱟᱪᱪᱷᱟ
ᱥᱟᱯᱲᱟᱣ ᱦᱩᱭ ᱟᱠᱟᱱᱟ ᱟᱨᱦᱚᱸ ᱠᱟᱸᱰᱟ ᱫᱤᱯᱤᱞ ᱠᱚ ᱯᱟᱛᱟᱲᱟ ᱨᱚᱜ ᱠᱚ ᱟᱵᱚᱣᱟᱜ ᱟᱵᱚᱣᱟᱜ ᱥᱟᱶ ᱥᱟᱶᱛᱟ ᱥᱚᱢᱟᱡᱽ ᱨᱮ ᱪᱮᱫ ᱠᱚ ᱢᱮᱱᱟᱜᱼᱟ ᱚᱱᱠᱟ ᱞᱮᱠᱟᱱᱟᱜ
ᱚᱸ ᱟᱪᱪᱷᱟ ᱟᱪᱪᱷᱟ ᱴᱷᱤᱠ ᱦᱚᱭ ᱦᱚᱭ ᱦᱚᱭ
ᱥᱩᱭ ᱥᱩᱛᱟᱹᱢ
ᱟᱪᱪᱷᱟ ᱟᱪᱪᱷᱟ
ᱫᱟᱹᱲ ᱠᱩᱭᱤᱡ
ᱚᱸ
ᱟᱱᱠᱟ ᱫᱚ ᱢᱟᱱᱮ ᱜᱤᱫᱽᱨᱟᱹ ᱠᱚ ᱠᱟᱹᱴᱤᱡ ᱠᱟᱹᱴᱤᱡ ᱜᱤᱫᱽᱨ ᱠᱚ ᱞᱟᱹᱭᱟ ᱵᱟᱢ ᱧᱮᱞᱟᱠᱟᱜᱠᱚ ᱤᱧᱤᱧ ᱧᱮᱞᱟᱠᱟᱜ ᱠᱚ
ᱦᱮᱸᱦᱮᱸ ᱟᱞᱮ ᱚᱱᱛᱮ ᱫᱚ ᱚ ᱪᱮᱫ ᱮᱢ ᱧᱮᱞᱟ ᱡᱮ ᱫᱤᱱ ᱠᱟᱱᱟ ᱥᱮ ᱫᱩᱠ ᱢᱩᱦᱤᱢ ᱫᱤᱱ ᱠᱟᱱᱟ ᱟᱫᱚ ᱚᱱᱟ ᱟᱫᱚ ᱦᱩᱭ ᱠᱟᱱᱟ ᱱᱚᱰᱮ ᱫᱚ ᱞᱟᱜᱚᱣ ᱦᱩᱭᱩᱜᱼᱟ ᱚᱱᱟ ᱫᱚ ᱦᱩᱭᱩᱜ ᱠᱟᱱᱟ ᱯᱩᱭᱞᱩ ᱫᱚ ᱚᱸ ᱟᱸ ᱥᱮᱛᱟᱜ ᱵᱮᱲᱟ ᱦᱚᱛᱮᱫ ᱛᱮ ᱦᱟᱸᱜ ᱱᱚᱰᱮ ᱚᱱᱟ ᱵᱚᱸᱜᱟ ᱵᱩᱨᱩ ᱦᱩᱭᱩᱜᱼᱟ ᱚᱱᱟ ᱞᱮᱠᱟᱛᱮ ᱚᱱᱟ ᱦᱩᱭ ᱥᱟᱹᱛ ᱠᱟᱛᱮᱫ ᱟᱫᱚ ᱚᱸ ᱨᱮᱞᱤ ᱨᱮᱞᱤ ᱦᱩᱭᱩᱜᱼᱟ ᱡᱮ
ᱟᱪᱪᱷᱟ
ᱱᱟᱦᱟᱜ ᱟᱹᱭᱩᱵ ᱥᱮᱫ ᱫᱚ ᱠᱤᱪᱷᱩ ᱱᱚᱝᱠᱟᱱᱟᱜ ᱮᱣᱟᱨᱱᱮᱥ ᱯᱨᱳᱜᱨᱟᱢ ᱛᱟᱦᱮᱱᱟ ᱡᱟᱦᱟᱸ ᱫᱚ ᱦᱩᱭᱩᱜ ᱠᱟᱱᱟ ᱟᱵᱚ ᱚᱱᱟᱛᱮ ᱮᱸᱻ ᱪᱮᱫ ᱚᱸ ᱦᱩᱞ ᱢᱟᱦᱟ ᱪᱮᱫᱟᱜ ᱵᱚᱱ ᱢᱟᱱᱟᱣᱟ ᱪᱮᱫ ᱠᱷᱟᱹᱛᱤᱨ ᱵᱚᱱ ᱢᱟᱱᱟᱣᱟ ᱚᱱᱠᱟᱱᱟᱜ ᱢᱤᱫᱴᱟᱝ ᱟᱨ ᱪᱮᱫ ᱜᱮ ᱵᱟᱝ ᱱᱚᱣᱟ ᱨᱮᱱᱟᱜ ᱞᱟᱹᱠᱛᱤ ᱢᱮᱱᱟᱜ ᱠᱟᱫᱟ ᱱᱚᱝᱠᱟᱱᱟᱜ ᱢᱤᱫᱴᱟᱝ ᱮᱸ ᱜᱟᱞᱢᱟᱨᱟᱣ ᱦᱩᱭᱩᱜᱼᱟ ᱦᱮᱸᱥᱮᱸ ᱱᱚᱝᱠᱟᱱᱟᱜ ᱦᱟᱛᱮᱡ ᱛᱮ ᱱᱚᱣᱟ ᱫᱚ ᱢᱩᱪᱟᱹᱫ ᱢᱩᱪᱟᱹᱫ ᱫᱚ ᱠᱚᱨᱟᱣ ᱦᱩᱭᱩᱜ ᱜᱮ ᱡᱟᱦᱟᱸᱞᱮᱠᱟ ᱯᱨᱳᱜᱨᱟᱢ ᱠᱟᱛᱷᱟᱢ ᱞᱟᱹᱭ ᱠᱮᱫᱼᱟ ᱡᱮ ᱠᱟᱸᱰᱟ ᱫᱤᱯᱤᱞ ᱥᱮ ᱤᱭᱟᱹ ᱫᱤᱯᱤᱞ ᱚᱱᱠᱟᱱᱟᱜ ᱠᱚᱫᱚ ᱵᱟᱝ ᱦᱩᱭᱩᱜᱼᱟ ᱟᱨ ᱚᱱᱠᱟ ᱟᱨᱠᱤ ᱦᱚᱭ ᱛᱟᱦᱚᱞᱮ ᱜᱚᱢᱠᱮ ᱪᱟᱥ-ᱟᱵᱟᱫ ᱠᱚᱫᱚ ᱚᱠᱟ ᱞᱮᱠᱟ ᱦᱩᱭᱩᱜ ᱠᱟᱱᱟ ᱚᱱᱛᱮ
ᱪᱟᱥᱟᱵᱟᱥᱟ ᱫᱚ ᱱᱚᱜ-ᱚᱭ ᱮᱨ-ᱟᱯᱷᱚᱨ ᱦᱩᱭ ᱵᱟᱲᱟᱣ ᱟᱠᱟᱱᱟ ᱱᱤᱛᱚᱜ ᱫᱚ ᱦᱟᱸᱜ ᱟᱫᱚ ᱦᱟᱸᱜ ᱫᱟᱜ-ᱜᱮ ᱛᱤᱥᱮ ᱫᱟᱜ ᱟᱵᱚᱱ ᱠᱟᱱᱟ ᱤᱱᱟᱹᱜᱮ ᱛᱟᱜᱤ ᱛᱟᱲᱟᱜ ᱫᱚ
ᱦᱚᱭ ᱦᱚᱭ ᱦᱚᱭ ᱦᱮᱸ ᱚᱱᱟᱢᱟ ᱛᱟᱺᱝᱜᱤ ᱛᱟᱲᱟᱜ ᱨᱮᱜᱮ ᱢᱮᱱᱟᱜ ᱠᱟᱜ ᱵᱚᱱᱟ ᱱᱤᱡ ᱦᱚᱸ ᱟᱫᱚ ᱟᱞᱮ ᱫᱚ ᱦᱟᱸᱜ ᱵᱟᱨᱥᱤᱧ ᱠᱷᱟᱱᱜᱮ ᱨᱚᱦᱚᱭ ᱫᱚᱞᱮ ᱮᱦᱚᱵᱚᱜᱼᱟ ᱜᱟᱯᱟ ᱢᱮᱭᱟᱝ ᱠᱷᱟᱱᱜᱮ ᱟᱫᱚ ᱟᱞᱮ ᱱᱚᱛᱮ ᱛᱚᱞᱟ ᱠᱚᱫᱚ ᱦᱟᱨᱟ ᱠᱟᱱᱟ ᱛᱚ᱾ ᱟᱫᱚ ᱦᱟᱨᱟ ᱧᱚᱜ ᱠᱟᱱᱟ ᱟᱫᱚ ᱦᱮᱸ ᱟᱫᱚ ᱦᱚᱞᱟ ᱢᱟᱦᱫᱷᱮᱨ ᱠᱷᱚᱱᱟᱜ ᱜᱮ ᱮᱸ ᱠᱚᱭᱚᱜ ᱠᱟᱜᱼᱟ ᱡᱮ ᱛᱤᱥᱚᱜ ᱮ ᱫᱟᱜᱟᱭ ᱛᱤᱥᱚᱜ ᱮ ᱫᱟᱜᱟᱭ ᱵᱟᱭ ᱫᱟᱜᱮᱫ ᱠᱷᱟᱱ ᱟᱫᱚᱞᱮ ᱢᱚᱱᱮᱭᱮᱜᱼᱟ ᱞᱮ ᱡᱮ ᱱᱤᱡᱮᱨᱟᱜ ᱜᱮ ᱤᱭᱟᱹ ᱢᱮᱱᱟᱜ ᱛᱚ ᱟᱯᱱᱟᱨ ᱠᱚᱣᱟᱜ ᱢᱤᱱᱤ ᱢᱮᱱᱟᱜᱼᱟ ᱟᱨᱠᱤ ᱥᱮᱞᱳ ᱢᱤᱱᱤ᱾ ᱛᱚ ᱚᱱᱟ ᱛᱮᱜᱮ ᱦᱟᱸᱜ ᱟᱞᱮ ᱫᱚ ᱜᱟᱯᱟ ᱜᱟᱯᱟ ᱵᱟᱝᱠᱷᱟᱱ ᱢᱮᱭᱟᱝ ᱦᱤᱞᱳᱜ ᱢᱚᱴᱟᱢᱩᱴᱤ ᱨᱚᱦᱚᱭ ᱫᱚᱞᱮ ᱮᱦᱚᱵᱟ ᱚᱱᱠᱟ ᱢᱤᱫᱴᱟᱝ ᱯᱚᱨᱤᱠᱚᱞᱯᱚᱱᱟ ᱞᱮ ᱦᱟᱛᱟᱣ ᱠᱟᱜᱼᱟ ᱦᱳᱭ᱾ ᱛᱟᱦᱚᱞᱮ ᱚᱱᱛᱮ ᱨᱚᱦᱚᱭ ᱠᱚᱫᱚ ᱵᱚᱪᱷᱚᱨ ᱨᱮ ᱛᱤᱱ ᱵᱟᱨ ᱯᱮ ᱨᱚᱦᱚᱭᱟ ᱜᱚᱝᱠᱮ?
ᱟᱞᱮ ᱫᱚ ᱱᱚᱛᱮ ᱫᱚ ᱢᱤᱫ ᱫᱷᱟᱣ ᱜᱮ ᱦᱩᱲᱩ ᱫᱚ, ᱟᱨ ᱮᱴᱟᱜ ᱦᱮᱱᱟᱜ ᱠᱟᱴ ᱯᱷᱚᱥᱚᱞ ᱠᱚ ᱡᱟᱜᱮ᱾
ᱚ ᱛᱟᱦᱚᱞᱮ ᱚᱱᱠᱟ ᱫᱟᱜ ᱨᱮᱱᱟᱜ ᱥᱩᱵᱤᱫᱟ ᱫᱚ ᱚᱠᱟᱞᱮᱠᱟ, ᱫᱟᱜ ᱨᱮᱱᱟᱜ ᱥᱩᱵᱤᱫᱷᱟ ᱫᱚ?
ᱫᱟᱜ ᱨᱮᱱᱟᱜ ᱥᱩᱵᱤᱫᱷᱟ ᱫᱚ ᱵᱟᱹᱱᱩᱜᱼᱟ ᱥᱮᱨᱚᱠᱚᱢ ᱫᱚ ᱡᱟᱜᱮ ᱯᱩᱠᱷᱨᱤ ᱠᱚᱨᱮ ᱡᱟᱜᱮ᱾ ᱡᱟᱣᱨᱟ ᱵᱟᱲᱟ ᱠᱚᱜᱼᱟ ᱚᱱᱟ ᱠᱚᱛᱮ ᱜᱮ᱾
ᱟᱪᱪᱷᱟᱻ ᱟᱪᱪᱷᱟᱻ ᱟᱪᱪᱷᱟᱻ ᱚᱱᱠᱟᱱᱟᱜ ᱥᱮᱨᱚᱠᱚᱢ ᱤᱭᱟᱹ ᱫᱚ ᱵᱟᱹᱱᱩᱜᱼᱟ ᱵᱟᱝ? ᱡᱮ ᱤᱭᱟᱹ ᱡᱮ ᱢᱤᱱᱤ ᱢᱤᱱᱤ-ᱢᱤᱱᱤ ᱠᱚ ᱥᱮᱞᱳ ᱠᱚ,? ᱟᱪᱪᱷᱟᱻ ᱟᱪᱪᱷᱟᱻ, ᱚ ᱢᱤᱱᱤ ᱥᱮᱞᱳ ᱠᱚᱫᱚ ᱵᱟᱹᱱᱩᱜᱼᱟ ᱛᱟᱦᱚᱞᱮ ᱵᱟᱝ?
ᱵᱟᱹᱱᱩᱜ ᱟᱠᱟᱫᱟ᱾
ᱚ ᱥᱟᱹᱨᱤ ᱜᱮᱛᱚ ᱟᱹᱰᱤ ᱟᱱᱟᱴ ᱨᱮᱱᱟᱜ ᱠᱟᱛᱷᱟ ᱠᱟᱱᱟ᱾ ᱟᱫᱚ ᱟᱞᱮ ᱱᱚᱛᱮ ᱫᱚ ᱦᱟᱸᱜ ᱵᱟᱨ ᱡᱚᱦᱚᱜ ᱦᱳᱲᱳ ᱠᱚᱞᱮ ᱪᱟᱥ ᱜᱮᱭᱟ ᱛᱚ ᱟᱫᱚ ᱢᱟ ᱡᱚᱦᱚᱜ ᱪᱟᱥ ᱠᱟᱛᱮᱫ ᱫᱚ ᱟᱹᱰᱤᱸ ᱜᱟᱱ ᱢᱤᱫ ᱦᱚᱲ ᱫᱚᱞᱮ ᱤᱫᱤᱧᱟ ᱟᱨ ᱢᱤᱫ ᱡᱚᱦᱚᱜ ᱫᱚ ᱞᱮ ᱡᱚᱢᱼᱟ ᱢᱤᱫ ᱵᱚᱪᱷᱚᱨ ᱞᱮ ᱡᱚᱢ ᱯᱩᱨᱟᱹᱣᱟ, ᱟᱨ ᱡᱚᱢ ᱯᱩᱨᱟᱹᱣ ᱠᱟᱛᱮ ᱡᱟᱹᱥᱛᱤ ᱫᱚ ᱡᱟᱹᱥᱛᱤ ᱤᱭᱟᱹᱚᱞᱮ ᱟᱠᱟᱟᱨᱤᱞ ᱟᱞᱛᱮ ᱦᱸ
ᱟᱪᱪᱷᱟᱻ ᱟᱪᱪᱷᱟᱻ᱾
ᱛᱚ ᱚᱱᱛᱮ ᱛᱟᱦᱚᱞᱮ ᱥᱟᱠ ᱥᱚᱵᱡᱤ ᱠᱚ ᱥᱮ ᱚᱱᱠᱟᱱᱟᱜ ᱟᱲᱟᱜ ᱥᱟᱠᱟᱢ ᱠᱚ ᱦᱳᱭᱳᱜ ᱟᱥᱮ ᱵᱟᱝ?
ᱦᱳᱭᱳᱜ ᱜᱮᱭᱟ ᱟᱲᱟᱜ ᱥᱟᱠᱟᱢ ᱠᱚᱫᱚ ᱚᱲᱟᱜ ᱩᱛᱩ ᱞᱮᱠᱟᱜᱮ᱾
ᱚ ᱢᱟᱱᱮ ᱚᱱᱠᱟ ᱠᱤᱨᱤᱧ ᱠᱤᱨᱤᱧ ᱟᱹᱠᱷᱨᱤᱧ ᱫᱚ ᱚᱱᱠᱟ ᱩᱱᱟᱹᱜ ᱦᱟᱹᱵᱤᱡ ᱫᱚ ᱵᱟᱝ?
ᱤᱱᱟᱹᱜ ᱫᱷᱟᱹᱵᱤᱡ ᱫᱚ ᱵᱟᱝ, ᱢᱟᱱᱮ ᱱᱤᱡᱮ ᱚᱲᱟᱜ ᱡᱚᱢ ᱞᱟᱹᱜᱤᱫ ᱵᱟᱠᱷᱨᱟ ᱜᱮ᱾
ᱟᱪᱪᱷᱟᱻ ᱟᱪᱪᱷᱟᱻ ᱟᱫᱚ ᱟᱞᱮ ᱱᱚᱛᱮ ᱫᱚ ᱦᱟᱸᱜ ᱟᱨ ᱚᱱᱟᱧ ᱞᱟᱹᱭ ᱠᱮᱫ ᱜᱮ ᱫᱟᱜ ᱨᱮᱱᱟᱜ ᱵᱮᱵᱚᱥᱛᱷᱟ ᱢᱮᱱᱟᱜᱼᱟ, ᱛᱚ ᱟᱨ ᱫᱟᱜ ᱨᱮᱱᱟᱜ ᱵᱮᱵᱚᱥᱛᱷᱟ ᱛᱟᱦᱮᱸᱞᱱᱠᱷᱟᱱ ᱟᱹᱰᱤ ᱠᱤᱪᱷᱩ ᱵᱚᱱ ᱦᱸ ᱟᱫᱚ ᱤᱱᱟᱹ ᱠᱷᱟᱹᱛᱤᱨ ᱨᱚᱦᱚᱭ ᱠᱚᱫᱚ ᱨᱚᱦᱚᱭ ᱫᱚ ᱡᱮᱢᱚᱱ ᱱᱤᱭᱟᱹ ᱦᱟᱹᱵᱤᱡ ᱞᱮ ᱨᱚᱦᱚᱭᱚᱜᱼᱟ ᱡᱷᱚᱛᱚ ᱡᱟᱦᱟ ᱞᱮᱠᱟ ᱥᱚᱥᱟ ᱥᱟᱥᱟ ᱛᱚᱢ ᱵᱟᱰᱟᱭ ᱜᱮᱭᱟ ᱜᱚᱝᱠᱮ ᱥᱚᱥᱟ ᱛᱟᱯ ᱯᱚᱨᱮ ᱟᱸ ᱡᱷᱤᱸᱜᱟᱹ ᱞᱮ ᱨᱚᱦᱚᱭ ᱫᱟ, ᱛᱟᱯᱚᱨᱮ ᱚᱱᱟ ᱠᱚᱨᱚᱞᱟ ᱞᱮ ᱨᱚᱦᱚᱭ ᱠᱟᱜᱼᱟ, ᱟᱨ ᱠᱩᱲᱢᱤ ᱠᱩᱞᱢᱤ ᱟᱲᱟᱜ ᱡᱟᱦᱟᱸ ᱠᱚ ᱢᱮᱛᱟᱜ ᱠᱟᱱᱟ ᱚᱱᱟᱞᱮ ᱨᱚᱦᱚᱭ ᱠᱟᱜᱼᱟ ᱦᱮᱸ ᱦᱚᱭ ᱛᱟᱯᱚᱨᱮ ᱚᱱᱟ ᱥᱟᱶ ᱥᱟᱶᱛᱮ ᱦᱳᱲᱳ ᱠᱚᱞᱮ ᱨᱚᱦᱚᱭᱟ ᱦᱟᱸᱜ᱾
ᱟᱪᱪᱷᱟᱻ᱾
ᱛᱟᱦᱚᱞᱮ ᱜᱚᱝᱠᱮ ᱮᱠᱷᱚᱱ ᱠᱟᱹᱢᱤ ᱠᱟᱹᱥᱱᱤ ᱫᱚ ᱪᱮᱫ ᱠᱚ ᱪᱤᱠᱟ ᱵᱟᱲᱟᱭ ᱦᱳᱭᱳᱜ ᱠᱟᱱᱟ᱾
ᱠᱟᱹᱢᱤ ᱠᱟᱹᱥᱱᱤ ᱱᱤᱛᱚᱜ ᱫᱚ ᱦᱟᱜ ᱚᱲᱟᱜ ᱠᱚᱨᱮᱜᱮ ᱱᱤᱛᱚᱜ ᱫᱟᱜ ᱨᱮᱱᱟᱜ ᱜᱮ ᱛᱟᱸᱜᱤ ᱛᱟᱲᱟᱜ ᱫᱚ᱾
ᱦᱮᱸᱛᱚ ᱠᱟᱛᱷᱟ ᱢᱟ ᱠᱟᱱ ᱜᱮ ᱫᱟᱜ ᱦᱚᱸᱛᱚ ᱫᱚᱨᱠᱟᱨ ᱜᱮ ᱵᱟᱝ᱾ ᱵᱟᱠᱷᱟᱱ ᱪᱮᱠᱟᱛᱮ ᱦᱳᱭᱳᱜᱼᱟ ᱟᱨ ᱛᱟᱦᱚᱞᱮ ᱚᱱᱠᱟ ᱦᱮᱸᱻ᱾ ᱠᱟᱹᱢᱤ ᱠᱟᱹᱥᱱᱤ ᱥᱟᱶ ᱫᱚ ᱚᱱᱠᱟ ᱪᱮᱫ ᱥᱟᱶ ᱡᱚᱯᱲᱟᱣ ᱢᱮᱱᱟᱜᱼᱟ ᱮᱠᱷᱚᱱ? ᱚᱲᱟᱜ ᱠᱟᱹᱢᱤ ᱵᱮᱜᱚᱨ ᱚᱲᱟᱜ ᱨᱮᱱᱟᱜ ᱠᱟᱹᱢᱤ ᱵᱮᱜᱚᱨ ᱮᱴᱟᱜ ᱠᱤᱪᱷᱩ ᱚᱱᱠᱟᱱᱟᱜ
ᱠᱟᱢᱤ ᱵᱮᱜᱚᱨ ᱫᱚ ᱮᱴᱟᱜ ᱠᱤᱪᱷᱩ ᱫᱚ ᱢᱟᱱᱮ ᱟᱵᱚ ᱥᱚᱝᱜᱚᱴᱷᱚᱱ ᱠᱚᱨᱮ ᱜᱮ ᱡᱟᱜᱮ᱾ ᱥᱟᱶᱛᱟ ᱨᱮᱱᱟᱜ ᱡᱟᱜᱮ ᱱᱤᱛ ᱯᱚᱥᱱᱚ ᱦᱩᱭᱩᱜ ᱠᱟᱱᱟ᱾
ᱟᱪᱪᱷᱟᱻ ᱟᱪᱪᱷᱟᱻ ᱟᱪᱪᱷᱟᱻ ᱦᱮᱛᱚ ᱥᱟᱶᱛᱟ ᱨᱮᱱᱟᱜ ᱠᱟᱹᱢᱤ ᱦᱮᱸ ᱚᱱᱟ ᱫᱚᱨᱠᱟᱨ ᱜᱮ ᱵᱟᱝᱠᱷᱟᱱ ᱱᱟᱦᱟᱜ ᱡᱩᱜᱽᱨᱮ ᱡᱟᱦᱟᱸ ᱞᱮᱠᱟ ᱧᱮᱞᱚᱜ ᱠᱟᱱᱟ ᱡᱮ ᱱᱚᱜᱼᱚᱭ ᱡᱮ ᱥᱟᱶᱛᱟ᱾ ᱚᱱᱟ ᱠᱟᱹᱢᱤ ᱥᱮ ᱱᱚᱜ ᱱᱟᱴᱟᱜ ᱢᱟᱲᱟᱝ ᱥᱮᱫ ᱞᱟᱦᱟ ᱤᱫᱤ ᱞᱟᱹᱜᱤᱫ ᱡᱟᱦᱟᱸᱮ ᱞᱮᱠᱟ ᱞᱟᱹᱠᱛᱤ ᱢᱮᱱᱟᱜ ᱟᱠᱟᱫᱟ ᱛᱚ ᱥᱟᱹᱨᱤᱜᱮ ᱚᱱᱠᱟ ᱥᱟᱸᱜᱷᱟᱨᱥ ᱥᱟᱣ ᱡᱚᱯᱲᱟᱣ ᱦᱚᱸ ᱟᱹᱰᱤ ᱜᱮ ᱫᱚᱨᱠᱟᱨ ᱢᱮᱱᱟᱜᱼᱟ ᱛᱚ ᱧᱮᱞᱮᱫ ᱵᱚᱱ ᱡᱮ ᱡᱟᱦᱱᱟᱜ ᱥᱚᱢᱚᱥᱥᱟ ᱦᱩᱭ ᱞᱮᱠᱷᱟᱱ ᱛᱚ ᱥᱟᱶᱛᱟ ᱨᱮᱱᱟᱜ ᱡᱟᱦᱟᱸ ᱥᱚᱢᱚᱥᱥᱟ ᱞᱮᱠᱷᱟᱱᱟᱜ ᱩᱱᱠᱩ ᱥᱚᱝᱜᱚᱴᱷᱚᱱ ᱜᱮ ᱱᱚᱣᱟ ᱤᱭᱟᱹ ᱠᱚ ᱡᱟᱹᱥᱛᱤ ᱠᱚ ᱨᱚᱲ ᱠᱟᱜ ᱵᱚᱱᱟ ᱦᱮᱸ ᱵᱟᱝ
ᱦᱳᱭ ᱦᱳᱭ
ᱦᱳᱭ ᱟᱪᱪᱷᱟ ᱟᱪᱪᱷᱟ ᱟᱰᱤ ᱱᱟᱯᱟᱭ ᱵᱷᱟᱜᱮ ᱵᱩᱡᱷᱟᱹᱣ ᱮᱱᱟ ᱡᱮ ᱱᱚᱜᱼᱭ ᱢᱤᱫᱴᱟᱝ ᱦᱮᱸ ᱟᱵᱚᱣᱟᱜ ᱥᱟᱶᱛᱟ ᱥᱟᱶ ᱡᱚᱯᱲᱟᱣ ᱢᱮᱱᱟᱜ ᱟᱠᱟᱫ ᱢᱮᱭᱟ ᱵᱷᱟᱜᱮ ᱤᱠᱟᱹᱣᱱᱟ ᱦᱮᱸ
ᱦᱩᱸ ᱦᱩᱸ
ᱟᱨ ᱛᱟᱦᱚᱞᱮ ᱚᱱᱟ ᱟᱹᱛᱩᱳ ᱫᱤᱥᱚᱢ ᱫᱚ ᱛᱤᱱᱟᱹᱜ ᱥᱟᱺᱟᱹᱜᱤᱧ ᱢᱟᱱᱮ ᱚᱠᱟ ᱫᱤᱥᱚᱢ ᱫᱚ
ᱟᱛᱩ ᱫᱤᱥᱚᱢ ᱫᱚᱠᱷ ᱦᱚᱸ ᱵᱟᱝᱜᱟᱞ ᱥᱮᱫ ᱦᱩᱭᱩᱜ ᱠᱟᱱᱟ ᱚᱭᱮᱥᱴ ᱵᱟᱝᱜᱟᱞ᱾
ᱟᱪᱪᱷᱟ ᱵᱮᱸᱜᱚᱞ ᱫᱤᱥᱚᱢ ᱜᱮ ᱵᱟᱝ
ᱦᱳᱭ
ᱟᱪᱪᱷᱟ ᱟᱪᱪᱷᱟ ᱦᱮᱸ ᱟᱵᱚᱦᱚᱸ ᱵᱟᱝᱜᱚᱞ ᱫᱤᱥᱚᱢ ᱜᱮ ᱠᱟᱱᱟᱵᱚᱱ ᱟᱫᱚ ᱮᱱᱛᱮ ᱨᱮᱦᱚᱸ ᱟᱪᱪᱷᱟ ᱟᱪᱪᱷᱟ ᱡᱟᱨᱠᱮ ᱫᱟᱜ ᱨᱮᱱᱟᱜ ᱯᱚᱨᱤᱥᱛᱷᱤᱛᱤ ᱫᱚ ᱚᱱᱠᱟᱢ ᱞᱟᱹᱭ ᱠᱮᱜᱼᱟ ᱵᱟᱝ ᱥᱟᱹᱨᱤᱜᱮ ᱟᱰᱤ ᱫᱩᱠ ᱨᱮᱱᱟᱜ ᱠᱟᱛᱷᱟ ᱠᱟᱱᱟ ᱛᱚᱨᱟᱣ ᱨᱮ ᱟᱫᱚ ᱛᱟᱦᱚᱞᱮ ᱚᱱᱟ ᱡᱟᱦᱟᱸ ᱢᱤᱫ ᱵᱚᱪᱷᱚᱨ ᱯᱮ ᱪᱟᱥᱟ ᱚᱱᱟ ᱪᱟᱥ ᱛᱮᱜᱮ ᱯᱩᱨᱟᱹ᱾ ᱵᱚᱪᱷᱚᱨ ᱯᱮ ᱡᱚᱢ ᱟᱱᱴᱟᱜᱼᱟ ᱚᱱᱟ ᱛᱮᱜᱮ
ᱵᱟᱝ ᱡᱚᱢᱟᱱ ᱟᱫᱚ ᱡᱟᱜᱮ ᱠᱨᱥᱟᱱᱤ ᱠᱚᱛᱮ ᱪᱟᱥ ᱦᱩᱭᱩᱜᱼᱟ ᱢᱟᱱᱮ ᱠᱷᱮᱛᱤᱠ ᱡᱟ. ᱛᱟᱜ
ᱦᱮᱸᱸ ᱟᱪᱪᱷᱟ ᱟᱪᱪᱷᱟ ᱟᱨ ᱚᱱᱠᱟ ᱠᱟᱹᱢᱤ ᱠᱟᱹᱥᱱᱤ ᱦᱮᱸ ᱚᱱᱛᱮ ᱱᱟᱜ ᱠᱟᱹᱢᱤ ᱠᱟᱥᱱᱤ ᱫᱚ ᱪᱮᱫ ᱠᱚᱯᱮ ᱠᱟᱹᱢᱤ ᱵᱟᱲᱟᱭᱟ
ᱠᱟᱢᱤ ᱠᱟᱹᱥᱱᱤ ᱫᱚ ᱱᱚᱛ ᱫᱚ ᱟᱞᱮ ᱥᱮ ᱫᱚ ᱛᱟᱦᱚᱞᱚ ᱮᱥᱴᱮᱱ ᱯᱨᱳᱰᱟᱠᱴ ᱠᱚ ᱢᱮᱱᱟᱜᱼᱟ ᱚᱸᱰᱮ ᱜᱮ ᱵᱮ ᱠᱚ ᱠᱟᱹᱢᱮᱭᱟ
ᱟᱪᱪᱷᱟ ᱟᱪᱪᱷᱟ ᱟᱪᱪᱷᱟ
ᱟᱨ ᱫᱤᱱ ᱢᱚᱡᱩᱨᱤ ᱡᱟᱦᱟᱸ ᱫᱚ ᱚᱲᱟᱜ ᱠᱚ ᱢᱮᱱᱟᱜ᱾ ᱠᱟᱱᱟ ᱵᱟᱡᱟᱨ ᱠᱚᱨᱮ ᱚᱱᱛᱮ ᱪᱞᱟᱜ ᱦᱩᱭᱩᱜᱼᱟ
ᱚᱱᱟ ᱵᱟᱝ
ᱦᱳᱭ ᱦᱳᱭ
ᱚ ᱦᱮᱸ ᱛᱚ ᱟᱫᱚ ᱚᱱᱠᱟ ᱟᱵᱚᱨᱮᱱ ᱥᱟᱱᱛᱟᱲ ᱠᱚ ᱚᱱᱠᱟ ᱡᱟᱦᱟᱱᱟᱜ ᱠᱤᱥᱢᱤᱥ ᱵᱟᱠᱚ ᱠᱚᱨᱟᱣ ᱜᱮᱭᱟ᱾ ᱟᱸᱡᱚᱢᱚᱜ ᱠᱟᱱᱟ ᱨᱚᱲ
ᱦᱮᱸ
ᱞᱟᱹᱭᱫᱟᱹᱧ ᱚᱱᱠᱟ ᱡᱟᱦᱱᱟᱜ ᱵᱤᱡᱱᱮᱥ ᱫᱚ ᱵᱟᱠᱚ ᱠᱟᱹᱢᱤ ᱜᱮᱭᱟ ᱟᱵᱚᱨᱮᱱ ᱥᱟᱱᱛᱟᱲ ᱠᱚ ᱵᱤᱡᱱᱮᱥ ᱵᱟᱠᱚ ᱜᱮᱸᱫᱟᱜ ᱫᱚᱠᱟᱱ ᱥᱮ ᱚᱱᱠᱟ ᱠᱚᱢᱯᱤᱭ ᱥᱟᱭᱵᱟᱨ ᱠᱮᱯ ᱠᱚᱢᱯᱤᱭᱩᱴᱟᱨ ᱫᱚᱠᱟᱱ ᱚᱱᱠᱟᱱᱟᱜ ᱵᱟᱹᱱᱩᱜ ᱛᱟᱠᱚᱣᱟ ᱫᱚᱠᱟᱱ ᱠᱚ
ᱦᱮᱸ ᱥᱮᱨᱚᱠᱚᱢ ᱫᱚ ᱵᱟᱹᱱᱩᱜ ᱟᱠᱟᱫᱟ ᱢᱤᱫ ᱵᱟᱨ
ᱥᱟᱱᱛᱟᱲ ᱠᱚᱲᱟ ᱫᱚ ᱵᱟᱱᱩᱜᱼᱟ ᱵᱟᱝ
ᱵᱟᱹᱱᱩᱜ ᱠᱟᱫᱟ ᱥᱮᱨᱚᱠᱫᱚ ᱢᱤᱫ ᱵᱟᱨ ᱢᱮᱱᱟᱜᱼᱟ ᱚᱱᱟ ᱠᱚ ᱢᱮᱱ ᱞᱮᱠᱷᱟᱱ ᱞᱮᱠᱷᱟ ᱥᱩᱢᱩᱝ
ᱚ ᱦᱮᱸᱛᱚ ᱦᱚᱸ ᱥᱟᱦᱟ ᱵᱮᱚᱥᱛᱷᱟ ᱟᱹᱰᱤᱜᱮ ᱦᱮᱸ ᱵᱟᱝ ᱟᱵᱚ ᱡᱩᱫᱤ ᱵᱚᱱ ᱢᱮᱞᱟ ᱡᱟᱦᱟᱸ ᱛᱤᱱᱟᱹᱜ ᱟᱵᱚᱛ ᱴᱚᱞᱟ ᱠᱚᱨᱮ ᱢᱮᱱᱟᱜ ᱥᱮ ᱮᱴᱟᱜ ᱡᱚᱛᱚ ᱠᱚᱣᱟᱜ ᱜᱮ ᱢᱮᱱᱟᱜᱼᱟ ᱵᱟᱝ᱾
ᱮᱴᱟᱜ ᱜᱮ ᱮᱴᱟᱜ ᱜᱮ ᱵᱟᱥᱮ ᱫᱚ
ᱛᱟᱦᱚᱞᱮ ᱟᱵᱚᱣᱟᱜ ᱜᱟᱛᱟᱠ ᱨᱮᱱ ᱫᱚ ᱧᱮᱞᱚᱜ ᱠᱟᱱᱟ ᱱᱚᱜ ᱱᱟ ᱠᱚ ᱵᱟᱝ ᱠᱚ ᱠᱚᱨᱟᱣᱮᱫ ᱛᱟᱵᱚᱱᱟ ᱛᱚ ᱠᱚᱨᱟᱣ ᱩᱪᱤᱛ ᱠᱟᱱᱟ, ᱠᱟᱨᱚᱱ ᱟᱵᱚᱣᱟᱜ ᱯᱩᱭᱥᱟᱹ ᱟᱵᱚ ᱴᱷᱮᱱ ᱜᱮ ᱛᱟᱦᱮᱱᱟ᱾ ᱡᱩᱫᱤ ᱟᱸᱻ ᱟᱵᱚ ᱮᱴᱟᱜ ᱜᱟᱛᱟᱠ ᱨᱮᱱ ᱦᱚᱲ ᱠᱚ ᱠᱚ ᱫᱚᱠᱟᱱ ᱠᱟᱜ-ᱟ ᱥᱮ ᱡᱚᱛᱚᱢ ᱠᱚ ᱵᱚᱱ ᱮᱢ ᱴᱚᱣᱟᱠᱚ ᱠᱟᱱᱟ ᱟᱨ ᱧᱮᱞ ᱟᱵᱚᱱ ᱦᱮᱸᱛᱚ ᱟᱵᱚ ᱛᱤᱱᱟᱹᱜ ᱴᱟᱠᱟ ᱫᱟᱢ ᱢᱟ ᱡᱟᱦᱟᱸᱱᱟᱜ ᱡᱤᱱᱤᱥ ᱚᱱᱟ ᱠᱷᱚᱱᱟᱜ ᱡᱟᱹᱥᱛᱤ ᱫᱟᱢ ᱛᱮᱠᱚ ᱮᱢᱟ ᱵᱚᱱ ᱠᱟᱱᱟ ᱵᱟᱝ᱾
ᱚᱱᱟ ᱜᱮᱛᱚ ᱵᱷᱟ ᱵᱚᱱ ᱵᱩᱡᱷᱟᱹᱣ ᱠᱟᱛᱷᱟ ᱟᱵᱚ ᱫᱚ᱾
ᱦᱚᱸ ᱟᱫᱚᱢ ᱞᱟᱹᱭᱟ ᱦᱮᱸ ᱡᱟᱹᱱᱤᱡ ᱪᱚᱸ ᱩᱱᱟᱹᱜ ᱜᱮ ᱫᱟᱢ ᱠᱟᱱᱟ ᱦᱟᱛᱟᱣ ᱠᱟᱜ
ᱦᱳᱭ ᱦᱳᱭ ᱦᱳᱭ᱾
ᱱᱚᱣᱟ ᱦᱩᱭ ᱫᱟᱲᱮᱭᱟᱜ-ᱟ ᱡᱮ ᱚ ᱱᱩᱭ ᱫᱚ ᱥᱟᱱᱛᱟᱲ ᱠᱟᱱᱟᱭ᱾ ᱱᱚᱣᱟ ᱡᱩᱫᱤ ᱠᱤ ᱢᱚᱬᱮᱴ ᱮ ᱢᱚᱬᱮ ᱴᱟᱠᱟ ᱫᱟᱢ᱾ ᱚᱸᱰᱮ ᱤᱧ ᱫᱚᱥ ᱴᱟᱠᱟ ᱛᱮᱧ ᱟᱹᱠᱷᱨᱤᱧᱟᱭ ᱨᱮᱜᱮ ᱦᱟᱛᱟᱣ ᱜᱮᱭᱟᱭ᱾ ᱱᱩᱭ ᱫᱚ ᱵᱟᱲᱟᱭᱟᱭ ᱠᱤ ᱛᱷᱚᱲᱤ᱾
ᱦᱮ ᱦᱮ ᱴᱷᱤᱠ ᱴᱷᱤᱠ ᱴᱷᱤᱠ᱾
ᱱᱚᱣᱟ ᱫᱚ ᱧᱮᱞ ᱵᱟᱲᱟ ᱦᱩᱭ ᱟᱠᱟᱱᱟ ᱚᱱᱦᱟᱸ ᱪᱮᱫᱟᱜ? ᱱᱚᱶᱟ ᱫᱚ ᱦᱩᱭᱩᱜ ᱠᱟᱱᱟ ᱛᱟᱹᱧ ᱫᱚᱠᱟᱱ ᱫᱟᱹᱱᱤ ᱢᱮᱱᱟᱜ ᱵᱚᱱᱟ᱾ ᱚᱱᱟ ᱯᱚᱨᱮ ᱚᱱᱮ ᱡᱟᱦᱟᱸ ᱠᱚᱢᱯᱤᱭᱩᱴᱟᱨ ᱫᱚᱠᱟᱱ ᱠᱚᱨᱮ ᱯᱷᱚᱨᱚᱢ ᱯᱮᱨᱮᱡ ᱠᱚ ᱦᱮᱸ ᱥᱮ᱾ ᱚᱱᱟ ᱠᱚᱨᱮ ᱦᱚᱸ ᱧᱮᱞ ᱵᱟᱲᱟ ᱦᱩᱭ ᱟᱠᱟᱱᱟ᱾ ᱟᱫᱚ ᱵᱟᱠᱚ ᱵᱟᱲᱟᱭᱟ ᱥᱮ ᱟᱵᱚ ᱨᱮᱱ ᱦᱚᱲ ᱫᱚ᱾ ᱟᱫᱚ ᱩᱱᱤ ᱫᱚ‌ ᱞᱟᱹᱭᱟᱭ ᱟᱪᱪᱷᱟ ᱛᱤᱱᱟᱹᱜ ᱦᱩᱭ ᱮᱱᱟ ᱵᱟᱹᱵᱩ᱾ ᱫᱤᱠᱩ ᱛᱮᱜᱮ ᱞᱟᱹᱭ ᱠᱮᱫᱟ? ᱟᱫᱚᱭ ᱞᱟᱹᱭ ᱮᱫᱟᱭ ᱛᱤᱱᱟᱹᱜ ᱛᱷᱚ ᱟᱨᱮ ᱵᱷᱟᱹᱭ ᱮᱢᱟᱹᱧ ᱢᱮᱥᱮ ᱰᱮᱲᱥᱚ ᱴᱟᱠᱟ᱾ ᱚᱸᱰᱮ ᱡᱩᱫᱤ ᱢᱤᱫ ᱥᱚ ᱴᱟᱠᱟ ᱦᱩᱭ ᱟᱠᱟᱱᱟ, ᱞᱟᱹᱭᱟ ᱟᱫᱮᱭᱟᱭ ᱰᱮᱲᱥᱚ ᱴᱟᱠᱟ᱾
ᱦᱳᱭ᱾
ᱞᱟᱹᱭ ᱮᱫᱟᱭ ᱦᱮᱸ ᱩᱱᱤ ᱫᱚ ᱵᱟᱲᱟᱭᱟ ᱛᱚ ᱥᱟᱱᱛᱟᱲ ᱫᱚ ᱪᱮᱫ ᱞᱮᱠᱟᱱᱟ ᱪᱮᱫ ᱦᱮᱸ ᱡᱟᱹᱱᱤᱡ ᱪᱚᱝ ᱩᱱᱟᱹᱜ ᱜᱮ ᱦᱩᱭ ᱮᱱᱟ ᱮᱢᱟᱭ ᱢᱮ᱾ ᱮᱢ ᱱᱟᱯᱚᱲ ᱟᱭ ᱢᱮ ᱠᱟᱹᱢᱤ ᱠᱟᱜ ᱛᱤᱧᱟᱭ᱾ ᱦᱮᱸ ᱵᱟ᱾ ᱦᱮᱸ ᱟᱫᱚ ᱟᱢ ᱫᱚᱭ ᱞᱚᱴᱚᱡ ᱜᱤᱰᱤ ᱠᱮᱫ ᱢᱮᱭᱟᱭ ᱯᱚᱧᱪᱟᱥ ᱴᱟᱠᱟ᱾ ᱛᱟᱦᱚᱞᱮ ᱵᱟᱪᱮ ᱚᱱᱮ ᱩᱱᱟᱹᱜ ᱥᱤᱛᱩᱝ ᱨᱮᱢ ᱠᱷᱟᱴᱟᱣᱮᱱᱟ ᱟᱨ ᱟᱹᱠᱷᱨᱤᱧᱟ ᱠᱚ ᱫᱩᱲᱩᱵ ᱫᱩᱲᱩᱵ ᱚᱸᱰᱮ ᱞᱚᱴᱚᱡ ᱠᱮᱫ ᱢᱮ᱾ ᱦᱮᱸ᱾ ᱟᱨ ᱟᱢ ᱫᱚ ᱦᱟᱱᱮ ᱦᱟᱱᱮ ᱰᱮᱲᱥᱚ ᱴᱟᱠᱟ ᱨᱳᱡᱽᱜᱟᱨ ᱞᱟᱹᱜᱤᱫ ᱜᱮ ᱟᱢ ᱥᱟᱨᱟ ᱤᱭᱟᱹ ᱥᱤᱛᱩᱝ ᱟᱢ ᱠᱷᱟᱴᱟᱣ ᱦᱩᱭ ᱟᱠᱟᱱ ᱛᱟᱢᱟ ᱵᱟᱝ?
ᱛᱟᱦᱚᱞᱮ ᱚᱱᱠᱟᱱᱟᱜ ᱟᱯ ᱠᱟᱹᱢᱤ ᱦᱚᱸ ᱟᱹᱰᱤ ᱞᱟᱹᱠᱛᱤ ᱢᱮᱱᱟᱜ-ᱟ ᱥᱮ ᱵᱟᱝ ᱥᱮ? ᱥᱮ
ᱦᱮᱸ ᱞᱟᱹᱠᱛᱤ ᱢᱮᱱᱟᱜ-ᱟ᱾
ᱱᱚᱶᱟ ᱚᱠᱛᱮ ᱨᱮ ᱡᱩᱫᱤ ᱟᱵᱚ ᱵᱟᱵᱚᱱ ᱪᱮᱸᱜᱷᱟᱜ-ᱟ ᱱᱚᱜ-ᱚ ᱱᱚᱶᱟ ᱠᱚ ᱠᱟᱹᱢᱤ ᱞᱟᱹᱜᱤᱫ ᱛᱚ ᱠᱤᱱᱛᱩ ᱦᱟᱹᱯᱤᱱ ᱫᱤᱱ ᱨᱮ ᱠᱤᱱᱛᱩ ᱟᱵᱚ ᱞᱟᱹᱜᱤᱫ ᱫᱚ ᱟᱹᱰᱤ ᱫᱩᱠ ᱫᱤᱱ ᱦᱤᱡᱩᱜ ᱠᱟᱱᱟ ᱵᱟᱝ ᱥᱮ?
ᱟᱹᱰᱤ ᱫᱩᱠ ᱫᱤᱱ ᱚᱱᱟ ᱫᱚ ᱱᱤᱛᱚᱜ ᱵᱚᱱ ᱵᱩᱡᱷᱟᱹᱣᱟ ᱛᱚᱵᱮ ᱛᱚ ᱾ ᱵᱩᱡᱷᱟᱹᱣ ᱜᱮᱛᱚ ᱵᱟᱠᱚ ᱵᱩᱡᱷᱟᱹᱜ ᱠᱟᱱ ᱛᱟᱵᱚᱱᱟ᱾
ᱥᱟᱹᱨᱤ ᱠᱟᱛᱷᱟ ᱠᱟᱱᱟ ᱚᱱᱟ ᱫᱚ ᱟᱫᱚ᱾ ᱛᱚ ᱧᱮᱞᱮᱫ ᱜᱮᱭᱟ ᱵᱚᱱ ᱫᱤᱥᱚᱢ ᱫᱩᱱᱤᱭᱟᱹ ᱨᱮ ᱚᱠᱟ ᱞᱮᱠᱟ ᱪᱟᱞᱟᱜ ᱠᱟᱱᱟ ᱵᱟᱝ?
ᱟᱪᱪᱷᱟ ᱜᱚᱢᱠᱮ ᱴᱷᱤᱠ ᱜᱮᱭᱟ ᱟᱨᱦᱚᱸ ᱯᱚᱲᱮ ᱨᱚᱯᱚᱲ ᱦᱩᱭᱩᱜ-ᱟ ᱛᱟᱦᱞᱮ ᱦᱮᱸ᱾
ᱟᱪᱪᱷᱟ ᱴᱷᱤᱠ ᱜᱮᱭᱟ᱾
ᱦᱮᱸ ᱜᱚᱝᱠᱮ ᱡᱚᱦᱟᱨ ᱜᱮ᱾
ᱡᱚᱦᱟᱨ ᱜᱮ᱾